ᱚᱱᱟ ᱠᱚ ᱰᱨᱳᱱ ᱠᱚ ᱫᱟᱨᱟᱭ ᱛᱮᱜᱮ ᱚᱱᱠᱟ ᱤᱭᱟᱹ ᱠᱚ ᱫᱟᱨᱟᱭ ᱛᱮᱜᱮ ᱟᱯᱮ ᱫᱚᱯᱮ ᱵᱩᱡ ᱛᱟᱦᱮᱱᱟ?
ᱦᱳᱭ ᱟᱫᱚ ᱢᱳᱵᱟᱭᱤᱞ ᱠᱚᱨᱮ ᱴᱨᱮᱠᱟᱨ ᱠᱚᱠᱚ ᱮᱯᱥ ᱠᱚᱠᱚ ᱮᱢ ᱠᱟᱫᱟ᱾ ᱚᱠᱟᱨᱮ ᱦᱟᱹᱛᱤ ᱢᱮᱱᱟᱭᱟ ᱡᱷᱚᱛᱚ ᱠᱚᱞᱮ ᱧᱮᱧᱟᱢᱟ ᱟᱞᱮᱫᱚ᱾
ᱦᱩᱸ ᱦᱮᱸ ᱵᱤᱨᱮᱥ ᱫᱤᱥᱚᱢ ᱥᱩᱡᱳᱜ ᱥᱩᱵᱤᱫᱟ ᱢᱤᱫᱴᱟᱝ ᱫᱚ ᱮᱢ ᱦᱚᱸ ᱫᱚᱨᱠᱟᱨ ᱠᱟᱱ ᱜᱮᱭᱟ᱾
ᱦᱚᱭ᱾ ᱟᱨ ᱟᱞᱮ ᱱᱚᱛᱮ ᱫᱚ ᱚᱝᱠᱟ ᱚᱠᱟ ᱞᱮᱠᱟᱛᱮ ᱨᱟᱥᱛᱟ ᱠᱚᱛᱟ ᱠᱚ ᱵᱤᱥᱤ ᱠᱚ ᱪᱟᱞᱟᱜ ᱜᱤᱭᱟ ᱩᱱᱠᱩ ᱦᱟᱹᱛᱤ ᱠᱚ ᱚᱝᱠᱮ ᱛᱮᱫᱚ ᱠᱮᱢᱨᱟ ᱠᱚᱠᱚ ᱥᱮᱴ ᱟᱠᱟᱫ ᱛᱟᱞᱮᱭᱟ᱾
ᱦᱩᱸ᱾
ᱯᱩᱡᱟᱹᱣ ᱧᱟᱢᱚᱜᱼᱟ ᱛᱟᱦᱚᱞᱮ ᱱᱚᱸᱰᱮ ᱯᱟᱨᱚᱢ ᱱᱟᱭ᱾
ᱦᱮᱸ ᱦᱮᱸ, ᱦᱩᱸ ᱦᱩᱸ᱾
ᱚᱱᱮ ᱚᱝᱠᱟ᱾
ᱦᱩᱸ ᱛᱟ ᱛᱮ ᱦᱩᱲᱩ ᱨᱚᱦᱚᱭ ᱫᱚᱵᱮᱱ ᱦᱩᱸ
ᱢᱟᱨᱟᱜ ᱠᱚᱦᱚᱸ ᱟᱹᱰᱤ ᱡᱳᱨ ᱢᱮᱱᱟᱜ ᱠᱚᱣᱟ ᱢᱚᱭᱩᱨ ᱠᱚ ᱟᱨᱠᱤ᱾
ᱚ᱾ ᱟᱫᱚ ᱱᱚᱱᱛᱮ ᱫᱚ ᱚᱱᱠᱟ ᱫᱚ ᱵᱟᱹᱱᱩᱜ ᱠᱚᱣᱟ ᱢᱚᱭᱩᱨ ᱠᱚ ᱦᱟᱛᱤ ᱠᱩᱦᱚᱸ᱾
ᱦᱚ᱾
ᱛᱮ ᱦᱩᱲᱩ ᱨᱚᱦᱚᱭ ᱫᱚᱵᱮᱱ ᱯᱩᱨᱟᱹᱣ ᱟᱹᱜᱩᱣᱟ ᱠᱟᱫᱟ ᱦᱟᱝ?
ᱦᱟᱸ ᱟᱨᱠᱤ ᱜᱷᱩᱴᱩ ᱠᱚᱛᱮᱜ ᱜᱮ ᱵᱟᱠᱤ ᱢᱮᱱᱟᱜ ᱟᱠᱟᱜ ᱛᱟᱞᱮᱭᱟ ᱟᱨᱠᱤ᱾
ᱦᱮᱸ ᱟᱨ ᱛᱚᱵᱮ ᱥᱮᱸᱫᱽᱨᱟ ᱠᱚᱵᱮᱱ ᱪᱟᱞᱟᱜ ᱛᱟᱦᱮᱱ ᱜᱮᱭᱟ ᱥᱮ ᱵᱟᱝ?
ᱦᱩᱸ ᱥᱮᱸᱫᱽᱨᱟ ᱫᱚ ᱥᱟᱱᱛᱟᱞᱟᱜ ᱟᱹᱰᱤ ᱥᱮᱫᱟᱭ ᱠᱷᱚᱱ ᱢᱮᱱᱟᱜ ᱟᱠᱟᱛᱚ ᱟᱫᱚᱞᱤᱧ ᱪᱟᱞᱟᱜ ᱜᱮᱭᱟ ᱟᱞᱤᱧᱟᱜ ᱦᱚᱸ ᱥᱮᱸᱫᱽᱨᱟ ᱠᱚᱫᱚ᱾
ᱦᱩᱸ ᱚᱱᱠᱟ ᱵᱤᱨ ᱵᱩᱨᱩ ᱠᱚᱨᱮ ᱚᱱᱠᱟ ᱢᱟᱱᱮ ᱴᱷᱟᱶ ᱡᱟᱦᱟᱸ ᱫᱚ ᱢᱤᱫᱴᱟᱝ ᱰᱮᱴ ᱨᱮ ᱡᱟᱦᱟᱸ ᱫᱚ ᱚᱱᱠᱟ ᱢᱮᱱᱟᱜ ᱟᱠᱟᱫᱟ ᱥᱮ ᱯᱨᱚᱛᱤᱫᱤᱱ ᱥᱮᱸᱫᱽᱨᱟ ᱛᱚ ᱯᱨᱚᱛᱤᱫᱤᱱᱤ ᱜᱮ ᱠᱚ ᱪᱟᱞᱟᱜ ᱛᱟᱦᱮᱱ ᱜᱮᱭᱟ᱾
ᱦᱳᱭ ᱟᱫᱚ ᱚᱱᱠᱟ ᱦᱚ ᱢᱮᱱᱟᱜ ᱟᱠᱟᱜ-ᱟ ᱚᱱᱟ ᱫᱚ ᱡᱟᱦᱟᱸ ᱥᱮᱬᱟ ᱥᱮᱸᱫᱽᱨᱟ ᱠᱚ ᱞᱟᱹᱭᱟ ᱟᱞᱮ ᱱᱚᱛᱮ ᱫᱚ ᱦᱟᱸᱜ ᱟᱨᱠᱤ᱾
ᱚ᱾
ᱫᱤᱱ ᱥᱮᱸᱫᱽᱨᱟ ᱚᱱᱟ ᱫᱚ ᱫᱤᱱ ᱜᱚᱴᱟ ᱠᱟᱛᱮᱫ ᱜᱚᱴᱟ ᱯᱩᱲᱥᱤ ᱦᱚᱲ ᱠᱚ, ᱟᱛᱳ ᱦᱚᱲ ᱠᱚ ᱡᱷᱚᱛᱚ ᱢᱤᱫ ᱛᱮᱠᱚ ᱪᱟᱞᱟᱜᱼᱟ᱾
ᱦᱩᱸ ᱦᱩᱸ᱾
ᱥᱮᱬᱟ ᱥᱮᱸᱫᱽᱨᱟ ᱟᱨᱠᱤ᱾ ᱟᱫᱚ ᱱᱮᱛᱟᱨ ᱫᱚ ᱯᱩᱞᱤᱥ ᱠᱚ ᱯᱷᱚᱨᱮᱥᱴ ᱚᱯᱷᱤᱥᱟᱨ ᱠᱚ ᱵᱟᱠᱚ ᱥᱮᱸᱫᱽᱨᱟ ᱦᱚᱪᱚᱣᱟᱜ ᱠᱟᱱᱟ ᱛᱚ᱾ ᱟᱫᱚ ᱱᱮᱛᱟᱨ ᱟᱞᱮ ᱥᱟᱱᱛᱟᱲ ᱥᱚᱢᱟᱡᱽ ᱨᱮ ᱢᱤᱫ ᱦᱚᱲᱮ ᱨᱟᱠᱟᱵ ᱟᱠᱟᱱᱟ ᱦᱟᱸᱜ᱾ ᱛᱤᱸᱜᱳᱣ ᱠᱟᱱᱟ ᱩᱱᱤ ᱜᱮ ᱟᱨᱠᱤ ᱥᱮᱸᱫᱽᱨᱟ ᱦᱚᱪᱚ ᱞᱮ ᱜᱮᱭᱟᱭ ᱱᱮᱛᱟᱨ ᱫᱚ᱾ ᱟᱨ ᱴᱱᱚᱱᱚᱣᱟ ᱴᱚᱞᱟ ᱯᱟᱲᱟ ᱵᱤᱨ ᱵᱩᱨᱩ ᱠᱚᱨᱮ ᱫᱚ ᱟᱨᱠᱤ ᱱᱚᱣᱟ ᱫᱷᱟᱨᱯᱟᱥ ᱠᱚᱨᱮᱫ ᱫᱚ ᱥᱮᱸᱫᱽᱨᱟ ᱥᱩᱠᱨᱤ ᱠᱚ ᱠᱩᱞᱟᱹᱭ ᱠᱚᱞᱮ ᱜᱚᱡ ᱠᱚᱜᱮᱭᱟ᱾
ᱦᱩᱸ ᱛᱮ ᱡᱟᱹᱟᱥᱛᱤ ᱜᱮᱭᱟ ᱠᱚ ᱥᱮ ᱪᱮᱫ?
ᱦᱮᱸ ᱡᱟᱹᱥᱛᱤ ᱜᱮᱭᱟ ᱠᱚ᱾
ᱚ᱾
ᱟᱯᱮ ᱚᱱᱛᱮ ᱫᱚ ᱚᱠᱟ ᱞᱮᱠᱟ ᱛᱟᱦᱚᱞᱮ?
ᱟᱞᱮ ᱱᱚᱱᱚᱛᱮ ᱦᱚᱸ ᱵᱤᱨᱼᱵᱩᱨᱩ ᱫᱚ ᱢᱮᱱᱟᱜ ᱜᱮᱭᱟ ᱢᱮᱱᱠᱷᱟᱱ ᱪᱮᱬᱮ ᱪᱩᱯᱲᱤ ᱠᱚᱫᱚ ᱵᱟᱹᱱᱩᱜ ᱠᱩᱣᱟ ᱚᱱᱠᱟ ᱫᱚ᱾
ᱚ ᱪᱤᱞᱮ ᱠᱚᱯᱮ ᱥᱮᱸᱫᱽᱨᱟ ᱵᱟᱲᱟ ᱠᱚᱜᱮᱭᱟ ᱛᱟᱦᱚᱞᱮ?
ᱦᱩᱸ ᱠᱩ ᱱᱩᱠᱩ ᱱᱚᱣᱟ ᱡᱟᱦᱟᱸ ᱢᱟ ᱵᱟᱜᱟᱱ ᱡᱟᱠᱮ ᱵᱚᱨᱮ ᱫᱟᱨᱮ ᱵᱟᱜᱟᱱᱠᱚ ᱢᱮᱱᱟᱜᱼᱟ᱾ ᱚᱱᱟ ᱠᱩᱞᱟᱹᱭᱠᱩ ᱚᱱᱟ ᱠᱩᱨᱮᱜᱮ ᱥᱮᱸᱫᱽᱨᱟ ᱠᱚ ᱦᱩᱭᱩᱜ ᱛᱟᱦᱮᱱᱟ᱾
ᱟᱨ ᱥᱩᱠᱨᱤ ᱠᱚᱫᱚ ᱵᱟᱹᱱᱩᱜ ᱠᱚᱛᱮ?
ᱥᱩᱠᱨᱤ ᱠᱚᱫᱚ ᱮᱠᱴᱩ ᱯᱷᱟᱨᱟᱠ ᱧᱚᱜ ᱜᱮᱭᱟ ᱵᱩᱨᱩ ᱠᱚᱦᱚᱸ᱾ ᱟᱫᱚᱞᱮ ᱟᱫᱚ ᱵᱟᱞᱮ ᱪᱟᱞᱟᱜᱼᱟ ᱚᱱᱠᱟ ᱡᱟᱦᱟᱸ ᱴᱷᱟᱶ ᱠᱟᱱ ᱢᱟᱱᱮ ᱡᱟᱦᱟᱸ ᱫᱤᱱ ᱟᱠᱟᱱ ᱛᱚᱠᱷᱚᱱ ᱜᱮᱞᱮ ᱪᱟᱞᱟᱜ ᱛᱟᱦᱮᱱᱟ᱾
ᱚ᱾
ᱮᱢᱱᱤ ᱫᱤᱱ ᱫᱚ ᱱᱚᱣᱟ ᱠᱚᱨᱮᱜᱮ ᱠᱩᱞᱟᱹᱭ ᱥᱮᱸᱫᱽᱨᱟ ᱠᱚ᱾
ᱟᱫᱚ ᱵᱚᱠᱚᱧ ᱚᱠᱟ ᱞᱮᱠᱟᱯᱮ ᱪᱟᱞᱟᱜᱼᱟ ᱚᱱᱠᱟ ᱨᱚᱵᱤᱵᱟᱨ ᱠᱮ ᱨᱚᱵᱤᱵᱟᱨ ᱯᱮ ᱠᱮ ᱪᱟᱞᱟᱜ ᱜᱮᱭᱟᱯᱮ ᱛᱚ?
ᱦᱩᱸ?
ᱞᱟᱹᱭ ᱤᱫᱟᱹᱧ ᱵᱚᱠᱚᱧ ᱨᱩᱵᱤ ᱵᱟᱨ ᱠᱮ ᱨᱩᱵᱤ ᱵᱟᱨ ᱯᱮ ᱪᱟᱞᱟᱜ ᱜᱮᱭᱟ?
ᱵᱟᱝ ᱵᱟᱝ ᱥᱮᱸᱫᱽᱨᱟ ᱫᱚ ᱟᱫᱚ ᱚᱝᱠᱟ ᱠᱟᱹᱢᱤ ᱟᱵᱚ ᱫᱚᱢ ᱵᱩᱡᱽᱼᱮᱜ ᱜᱮᱭᱟ ᱠᱟᱹᱢᱤ ᱡᱚᱢ ᱦᱚᱲ, ᱡᱚᱠᱷᱚᱱ ᱜᱮ ᱦᱩᱭ ᱫᱚᱦᱚᱜᱼᱚᱜ ᱦᱮᱸ ᱡᱚᱠ ᱠᱷᱚᱱ ᱜᱮ ᱦᱚᱭᱛᱚ ᱠᱟᱹᱢᱤ ᱠᱚ ᱵᱟᱝ ᱪᱟᱞᱟᱣ ᱦᱩᱭ ᱞᱮᱱᱟ ᱥᱮ ᱪᱷᱩᱴᱤᱭᱮᱱᱟ ᱛᱚᱠᱷᱚᱱ ᱡᱩᱫᱤ ᱡᱳᱴ ᱮᱱᱟ ᱟᱵᱟᱵᱟᱜ ᱦᱚᱲ ᱠᱳ, ᱦᱚ, ᱚᱠᱟ ᱜᱟᱯᱟᱞ ᱢᱟᱨᱟᱣ ᱠᱟᱛᱮ ᱪᱚ ᱛᱚᱵᱮ ᱥᱮᱸᱫᱽᱨᱟ ᱜᱮᱵᱚᱱ ᱪᱟᱞᱟᱣ ᱞᱮᱱ ᱜᱮ।
ᱦᱳᱭ ᱡᱟᱭᱦᱩᱠ
ᱦᱩᱸ, ᱦᱮᱸ ᱪᱮᱜ ᱵᱚᱱ ᱪᱤᱠ ᱠᱟᱭᱟ, ᱠᱟᱹᱢᱤ ᱦᱚᱸ ᱵᱟᱝ ᱦᱩᱭ ᱞᱮᱱᱟ ᱪᱚ ᱥᱮᱸᱫᱽᱨᱟ ᱜᱮᱵᱚᱱ ᱪᱟᱞᱟᱣ ᱞᱮᱱ ᱜᱮ।
ᱦᱳᱭ।
ᱜᱚᱝᱠᱟᱣ ᱠᱟᱛᱮᱜ ᱪᱟᱞᱟᱜ ᱦᱩᱭᱩᱜ ᱛᱟᱢᱟ।
ᱟᱨ ᱥᱮᱸᱫᱽᱨᱟ ᱦᱚᱸ ᱞᱟᱹᱠᱛᱤ ᱠᱟᱱ ᱜᱮᱭᱟ ᱟᱫᱚ ᱟᱵᱚᱣᱟᱜ ᱜᱮ ᱠᱟᱱᱟ ᱥᱮ ᱚᱱᱟ ᱠᱚᱫᱚ।
ᱦᱮᱸ ᱦᱮᱸ। ᱟᱫᱚ ᱚᱱᱟ ᱟᱯᱮ ᱠᱚᱨᱮ ᱫᱚ ᱧᱮᱞᱚᱜ ᱠᱟᱱ ᱜᱮᱭᱟ ᱡᱮ ᱦᱮᱸ ᱯᱩᱞᱤᱥ ᱯᱨᱚᱥᱟᱥᱚᱱ ᱠᱩ ᱵᱚᱱᱫᱚᱭᱮᱫᱟ ᱥᱮᱸᱫᱽᱨᱟ ᱠᱚ।
ᱦᱮᱸ ᱵᱚᱱᱫᱚᱭᱮᱫᱟ ᱠᱚ ᱚᱝᱠᱟ ᱜᱮ ᱛᱟᱯᱚᱨᱮ ᱟᱫᱚ ᱱᱮᱛᱟᱨ ᱱᱮᱛᱟ ᱠᱚᱠᱚ ᱨᱟᱠᱟᱵ ᱟᱠᱟᱱ ᱛᱟᱞᱮᱭᱟ ᱛᱚ ᱡᱮ ᱥᱮᱸᱫᱽᱨᱟ ᱦᱚᱪᱚ ᱣᱟᱞᱮᱯᱮ ᱱᱚᱣᱟ ᱫᱤᱱ ᱫᱚ ᱟᱞᱮᱭᱟᱜ ᱟᱹᱰᱤ ᱫᱤᱱ ᱠᱷᱚᱱ ᱪᱟᱞᱟᱣ ᱦᱤᱡᱩᱜ ᱠᱟᱱ ᱛᱟᱞᱮᱭᱟ ᱚᱱᱮ ᱚᱱᱠᱟ।
ᱦᱮᱸ। ᱦᱮᱸ ᱟᱨ ᱟᱹᱵᱩ ᱫᱚ ᱚᱱᱟ ᱫᱚ ᱟᱹᱰᱤ ᱥᱮᱫᱟᱭ ᱠᱷᱚᱡ ᱜᱮᱛᱚ ᱢᱮᱱᱟᱜᱼᱟ ᱥᱮᱸᱫᱽᱨᱟᱫ ᱡᱤᱱᱤᱥ ᱫᱚ
ᱦᱳᱭ।
ᱦᱩᱸ, ᱟᱫᱚ ᱮᱠᱷᱚᱱ ᱫᱚ ᱦᱩᱲᱩ ᱠᱚ ᱨᱚᱦᱚᱭ ᱵᱟᱲᱟ ᱦᱩᱭᱩᱜ ᱠᱟᱱ ᱛᱮᱸ ᱮᱠᱷᱚᱱ ᱥᱮᱸᱫᱽᱨᱟ ᱠᱚᱫᱚ ᱟᱫᱚ ᱚᱱᱟ ᱠᱚᱨᱮ ᱜᱮ ᱠᱮᱸᱠᱟᱬᱟᱫ ᱟᱫᱚ ᱩᱱᱤ ᱮᱠᱟᱭ ᱮᱠᱟᱭ ᱠᱷᱚᱱ ᱜᱮ ᱠᱚ ᱥᱮᱸᱫᱽᱨᱟ ᱠᱟᱱᱟ।
ᱦᱮᱸ। ᱟᱨ ᱦᱟᱠᱳ ᱫᱚᱯᱮ ᱥᱟᱵ ᱵᱟᱲᱟᱭᱮᱫ
ᱦᱮᱸ ᱦᱟᱹᱠᱩ ᱠᱚᱫᱚ ᱵᱚᱞᱛᱮ ᱜᱮᱞᱮ ᱚᱝᱠᱟ ᱫᱚ ᱫᱟᱜ ᱦᱚᱸᱛᱚ ᱵᱟᱭ ᱡᱟᱹᱲᱤ ᱟᱠᱟᱫᱟ ᱡᱮ ᱜᱟᱰᱟ ᱫᱷᱟᱣᱤᱡ ᱟᱹᱛᱩ ᱥᱮᱱ ᱠᱟᱱᱟ। ᱟᱫᱚ ᱡᱟᱦᱟᱸ ᱫᱚ ᱯᱩᱠᱷᱨᱤ ᱠᱚᱨᱮ ᱡᱟᱦᱟᱸ ᱢᱤᱫ ᱵᱟᱨᱭᱟ ᱠᱚ ᱩᱰᱩᱠ ᱟᱠᱟᱱᱟ ᱩᱱᱠᱩ ᱜᱮ ᱥᱟᱵ ᱵᱟᱲᱟ ᱦᱩᱭᱩᱜ ᱠᱟᱱᱟ, ᱟᱯᱮ ᱜᱮ ᱥᱟᱵ ᱵᱟᱲᱟᱭᱮᱫ ᱠᱚᱣᱟ ᱯᱮ ᱥᱮ ᱵᱟᱝ?
ᱟᱞᱮ ᱢᱟ ᱛᱚ ᱦᱚᱸᱜᱼᱚᱝᱠᱟ ᱥᱮ ᱨᱚᱠᱚᱢ ᱫᱚ ᱫᱟᱜ ᱫᱚ ᱟᱹᱣᱨᱤ ᱡᱟᱹᱲᱤ ᱩᱱᱠᱩ ᱵᱟᱸᱫᱷ ᱠᱚᱨᱮᱱ ᱜᱮᱠᱚ ᱨᱟᱠᱟᱵ ᱠᱟᱱᱟ ᱛᱚ ᱩᱝᱠᱩ ᱜᱮᱞᱮ ᱥᱟᱵ ᱵᱟᱲᱟᱭᱮᱫ ᱠᱚᱣᱟ ᱟᱨᱠᱤ।
ᱦᱩᱸ ᱠᱮ ᱚᱝᱠᱟ ᱜᱟᱰᱟ ᱱᱟᱹᱭ ᱠᱚᱫᱚ ᱢᱮᱱᱟᱜ ᱜᱮᱭᱟ ᱥᱩᱨ ᱨᱮ ᱥᱮ ᱡᱷᱟᱹᱞ ᱜᱮᱭᱟ?
ᱩᱸ ᱜᱟᱰᱟ ᱱᱟᱹᱭ ᱠᱚᱫᱚ ᱢᱮᱱᱟᱜ ᱜᱮᱭᱟ ᱥᱩᱨ ᱠᱚᱨᱮᱫ ᱜᱮ ᱨᱟᱠᱟᱵ ᱦᱤᱡᱩᱜᱼᱟᱠᱚ ᱦᱟᱹᱠᱩ ᱫᱚ ᱟᱞᱮ ᱥᱮᱫ ᱜᱮ।
ᱚ,
ᱟᱨ ᱛᱚᱵᱮ ᱚᱱᱛᱮ ᱟᱯᱮ ᱚᱱᱛᱮ ᱫᱚ ᱪᱮᱫ ᱞᱮᱠᱟ ᱟᱵᱚ ᱥᱚᱢᱟᱡᱽ ᱛᱮ ᱡᱟᱦᱟᱸ ᱚᱞᱪᱤᱠᱤ ᱡᱟᱦᱟᱸ ᱫᱚᱵᱚᱱ ᱢᱮᱱᱮᱫ,
ᱦᱮᱸ।
ᱦᱮᱸ ᱚᱱᱟ ᱠᱚ ᱚᱞᱚᱜ ᱯᱟᱲᱦᱟᱣ ᱠᱚᱫᱚ ᱪᱤᱫ ᱞᱮᱠᱟ ᱡᱟᱹᱥᱛᱤ ᱥᱮ ᱠᱚᱢ ᱜᱮᱭᱟ?
ᱚᱞ ᱪᱤᱠᱤ ᱫᱚ ᱠᱚᱢ ᱧᱚᱜ ᱜᱮᱭᱟ ᱟᱞᱮ ᱟᱹᱛᱩ ᱨᱮᱱ ᱫᱚ ᱡᱚᱛᱚ ᱜᱮ ᱚᱞ ᱪᱤᱠᱤ ᱛᱮᱜᱮ ᱠᱚ ᱯᱟᱲᱦᱟᱜ ᱜᱮᱭᱟ ᱟᱨᱠᱤ।
ᱚ ᱢᱟᱱᱮ ᱠᱚᱢ ᱜᱮᱭᱟ।
ᱦᱳᱭ ᱠᱚᱢ ᱜᱮᱭᱟ ᱠᱚᱢ ᱫᱚ᱾
ᱚᱱᱠᱟ ᱚᱱᱠᱟ ᱵᱚᱞᱛᱮ ᱯᱨᱟᱭᱢᱟᱨᱤ ᱥᱠᱩᱞ ᱡᱟᱦᱟᱸ ᱫᱚ ᱚᱱᱮ ᱞᱟᱦᱟ ᱛᱮᱫᱚ ᱦᱚᱭᱛᱚ ᱫᱤᱠᱩ ᱛᱮ ᱛᱟᱦᱮᱸ ᱠᱟᱱᱟ ᱛᱚ᱾ ᱚᱱᱠᱟ ᱚᱱᱛᱮ ᱟᱯᱮ ᱚᱱᱛᱮ ᱦᱚᱲᱛᱮ ᱢᱮᱱᱟᱜᱼᱟ ᱚᱱᱛᱮ ᱚᱞᱪᱤᱠᱤ ᱛᱮ?
ᱟᱞᱮ ᱚᱱᱛᱮ ᱫᱚ ᱦᱚᱲ ᱛᱮᱜᱮ ᱢᱮᱱᱟᱜ ᱠᱟᱜᱼᱟ᱾ ᱟᱹᱰᱤ ᱟᱹᱰᱤ ᱫᱤᱱ ᱠᱷᱚᱱ ᱜᱮ ᱢᱮᱱᱟᱜ ᱠᱟᱜᱼᱟ᱾ ᱮᱸ ᱠᱟᱴᱤᱡ ᱠᱷᱚᱱ ᱞᱤᱧ ᱯᱟᱲᱦᱟᱣ ᱠᱟᱱᱟ ᱚᱸᱰᱮ ᱜᱮ᱾
ᱚ ᱛᱚᱵᱮ ᱤᱥᱠᱩᱞ, ᱤᱥᱠᱩᱞ ᱠᱚᱞᱮᱡᱽ ᱡᱚᱛᱚ ᱜᱮ ᱢᱮᱱᱟᱜᱼᱟ ᱦᱟᱝ?
ᱦᱮᱸ ᱢᱮᱱᱟᱜ ᱠᱟᱫᱼᱟ ᱟᱹᱰᱤ ᱟᱠᱟᱛᱮ ᱠᱟᱹᱴᱤᱡ ᱡᱷᱟᱹᱞ ᱜᱮᱭᱟ ᱵᱮᱞᱯᱟᱦᱟᱲᱤ ᱚᱱᱮ ᱚᱮᱱᱛᱮ᱾
ᱚ ᱛᱚᱵᱮ ᱡᱚᱛᱚ ᱡᱟᱭᱜᱟ ᱨᱮᱛᱚ ᱚᱞᱪᱤᱠᱤ ᱦᱚᱸ ᱵᱟᱹᱱᱩᱜᱼᱟ᱾ ᱟᱞᱮ ᱦᱮᱸ ᱱᱚᱣᱟ ᱱᱚᱱᱛᱮ ᱦᱚᱸ ᱢᱮᱱᱟᱜᱼᱟ ᱚᱞᱪᱤᱠᱤ ᱫᱚ᱾ ᱚᱞᱪᱤᱠᱤ ᱦᱚᱸ ᱢᱮᱱᱟᱜᱼᱟ, ᱫᱤᱠᱩ ᱯᱩᱛᱷᱤ ᱦᱚᱸ ᱢᱮᱱᱟᱜᱼᱟ, ᱡᱚᱛᱚ ᱜᱮ ᱢᱮᱱᱟᱜᱼᱟ, ᱟᱫᱚ ᱮᱠᱷᱚᱱ ᱫᱚ ᱡᱚᱛᱚᱭ ᱢᱟᱱᱮ ᱡᱟᱦᱟᱸᱭ ᱵᱩᱡᱫᱟ ᱵᱩᱡ ᱦᱚᱲ ᱫᱚ ᱚᱞᱪᱤᱠᱤ ᱯᱟᱲᱦᱟᱜ ᱠᱟᱱᱟ᱾
ᱚᱱᱟ ᱦᱚᱸ ᱯᱟᱲᱦᱟᱣ ᱞᱟᱹᱠᱛᱤ ᱜᱮ ᱠᱟᱱᱟ᱾ ᱟᱵᱚᱣᱟᱜ ᱜᱮ ᱠᱟᱱᱟ ᱥᱮ ᱚᱞ ᱪᱤᱠᱤ ᱦᱚᱸ᱾
ᱦᱮᱸ ᱦᱮᱸ ᱚᱱᱟ ᱠᱚᱫᱚ ᱟᱵᱚᱣᱟᱜ ᱟᱵᱚ ᱛᱤᱱᱟᱹᱜ ᱟᱵᱚ ᱵᱟᱢ ᱯᱟᱲᱦᱟᱣ ᱞᱮᱱᱠᱷᱟᱡ ᱪᱤᱠᱟᱛᱮᱢ ᱵᱩᱡ ᱫᱟᱲᱮᱜᱼᱟ ᱾
ᱦᱳᱭ᱾
ᱚᱱᱠᱟ ᱢᱟᱥᱴᱟᱨ ᱠᱚ ᱮᱸᱴᱠᱮᱴᱚᱬᱮᱸ ᱢᱮᱱᱟᱜᱼᱟ ᱥᱮ ᱪᱮᱫ?
ᱦᱮᱸ?
ᱢᱮᱱᱫᱤᱧ ᱚᱞᱪᱤᱠᱤ ᱯᱟᱲᱦᱟᱣ ᱠᱚᱨᱮ ᱢᱟᱥᱴᱟᱨ ᱢᱟᱥᱴᱟᱨ ᱠᱚ ᱮᱸᱴᱠᱮᱴᱚᱲᱮ ᱢᱟᱪᱮᱫ ᱠᱚ ᱢᱮᱱᱟᱜ ᱠᱚᱣᱟ? ᱢᱟᱪᱮᱫ ᱢᱟᱪᱮᱛᱟᱹᱱᱤ ᱠᱚ ᱯᱟᱲᱦᱟᱣ ᱨᱮ ᱮᱴᱠᱮᱴᱚᱬᱮ
ᱵᱟᱝᱟ ᱥᱮᱨᱚᱠᱚᱢ ᱫᱚ ᱵᱟᱝ ᱜᱚᱝᱠᱮ ᱠᱚᱫᱚ ᱢᱮᱱᱟᱜ ᱠᱚᱣᱟ᱾
ᱵᱮᱥ ᱜᱮ ᱠᱚ ᱯᱟᱲᱦᱟᱣ ᱠᱚᱣᱟ ᱟᱞᱮ ᱱᱚᱰᱮ ᱫᱚ᱾
ᱦᱮᱸᱛᱚ ᱡᱚᱛᱚ ᱡᱟᱭᱜᱟ ᱨᱮᱛᱚ ᱵᱟᱝ ᱮᱠᱷᱚᱱ ᱵᱟᱠᱚ ᱯᱟᱲᱦᱟᱣᱫᱟ᱾ ᱜᱚᱝᱠᱮ ᱠᱚᱨᱮᱱᱟᱜ ᱮᱸᱴᱠᱮᱴᱚᱬᱮ ᱦᱳᱭᱳᱜ ᱠᱟᱱ ᱜᱮᱭᱟ᱾
ᱦᱳᱭ᱾ ᱟᱫᱚ ᱱᱚᱝᱠᱟ ᱜᱮ ᱥᱟᱱᱛᱟᱲ ᱛᱮ ᱵᱟᱵᱚᱱ ᱯᱟᱲᱦᱟᱣ ᱤᱫᱤ ᱞᱮᱱᱠᱷᱟᱱ ᱦᱟᱯᱮᱱ ᱫᱤᱱ ᱪᱤᱠᱟᱹ ᱛᱮᱵᱚᱱ ᱯᱟᱲᱦᱟᱣ ᱠᱚᱣᱟ ᱜᱤᱫᱽᱨᱟᱹ ᱠᱚ᱾
ᱦᱮᱸ ᱦᱮᱸ᱾ ᱫᱚᱢᱮ ᱞᱟᱦᱟ ᱦᱚᱸᱛᱚ ᱵᱟᱝ ᱛᱟᱦᱮᱸ ᱠᱟᱱᱟ᱾ ᱟᱫᱚ ᱮᱠᱷᱚᱱ ᱜᱮᱛᱚ ᱪᱟᱹᱞᱩ ᱠᱟᱱᱟ᱾
ᱦᱮᱸ᱾
ᱦᱩᱸ ᱟᱫᱚ ᱟᱵᱚ ᱛᱮᱜᱮ ᱡᱩᱫᱤ
ᱚᱞᱪᱤᱠᱤ ᱤᱥᱠᱩᱞ ᱛᱟᱦᱮᱸ ᱠᱟᱱ ᱛᱟᱞᱮᱭᱟ ᱟᱞᱮ ᱱᱚᱰᱮ ᱡᱟᱦᱟᱸ ᱚᱱᱟ ᱠᱚ ᱛᱤᱱ ᱛᱟᱞᱟ ᱠᱟᱫ ᱛᱟᱞᱮᱭᱟ ᱱᱮᱛᱟᱨ ᱫᱚ᱾
ᱛᱚ ᱟᱹᱰᱤ ᱥᱮᱬᱟ ᱜᱮ ᱠᱚ ᱵᱮᱱᱟᱣ ᱠᱟᱫᱟ᱾
ᱦᱳᱭ ᱯᱳᱭᱞᱳ ᱫᱚ ᱜᱨᱟᱣᱩᱱᱰ ᱯᱷᱳᱞᱳᱨ ᱛᱮᱫ ᱛᱟᱦᱮᱸ ᱠᱟᱱᱟ ᱱᱮᱛᱟᱨ ᱫᱚᱠᱚ ᱛᱤᱱ ᱛᱟᱞᱟ ᱠᱟᱫ ᱛᱟᱞᱮᱭᱟ᱾
ᱦᱩᱸ᱾
ᱡᱷᱟᱹᱞ ᱡᱷᱟᱹᱞ ᱨᱮᱱ ᱜᱤᱫᱽᱟᱹ ᱠᱚ ᱦᱤᱡᱩᱜ ᱜᱮᱭᱟ ᱚᱞᱚᱜ ᱱᱚᱸᱰᱮ᱾
ᱛᱮ ᱦᱩᱲᱩ ᱦᱩᱲᱩ ᱨᱚᱦᱚᱭ ᱦᱚᱸ ᱵᱮᱱ ᱪᱟᱵᱟᱣ ᱠᱟᱫᱟ? ᱪᱤᱞᱠᱟ ᱪᱮᱞᱮ ᱪᱤ ᱪᱮᱫ ᱵᱟᱝ ᱴᱨᱟᱠᱴᱚᱨ ᱛᱮ ᱥᱮ ᱱᱚᱝᱠᱟ ᱠᱟᱰᱟ, ᱰᱟᱝᱨᱤ ᱱᱟᱦᱮᱞ ᱛᱮᱜᱮ ᱵᱮᱱ ᱥᱤᱭ ᱛᱟᱦᱮᱸᱱ?
ᱠᱟᱰᱟ ᱰᱟᱝᱨᱤ ᱱᱟᱦᱮᱞ ᱛᱮᱜᱮ ᱞᱤᱧ ᱥᱤ ᱠᱟᱫᱟ ᱥᱤ ᱫᱚ ᱟᱫᱚ ᱥᱚᱵ ᱥᱚᱢᱚᱭ ᱢᱟᱛᱚ ᱟᱫᱚ ᱜᱟᱹᱰᱤ ᱠᱚᱦᱚᱸ ᱵᱟᱝ ᱧᱟᱢᱚᱜᱼᱟ ᱥᱮ ᱛᱟᱯᱚᱨ ᱠᱟᱰᱟ ᱰᱟᱝᱨᱤ ᱱᱟᱦᱮᱞ ᱛᱮᱜᱮ ᱥᱤ ᱦᱩᱭ ᱞᱮᱱᱟ ᱟᱨ ᱢᱤᱫ ᱫᱷᱟᱣ ᱫᱚ ᱜᱟᱹᱰᱤ ᱛᱮᱜᱮ ᱥᱤ ᱦᱩᱭ ᱞᱮᱱᱟ ᱾
ᱦᱩᱸ ᱾ ᱦᱮᱸ ᱮᱠᱷᱚᱱ ᱫᱚ ᱦᱟᱸ ᱟᱞᱮ ᱱᱚᱛᱮ ᱫᱚ ᱵᱚᱞᱛᱮ ᱜᱮ ᱵᱚᱞᱛᱮ ᱜᱮᱞᱮ ᱮᱠᱷᱚᱱ ᱠᱟᱰᱟ ᱱᱟᱦᱮᱞ ᱛᱮᱫᱚ ᱠᱚᱢ ᱜᱮᱠᱚ ᱥᱤ ᱮᱫᱟ ᱾ ᱜᱟᱹᱰᱤ ᱛᱮᱜᱮ ᱡᱟᱹᱥᱛᱤ ᱠᱚ ᱥᱤ ᱠᱟᱱᱟ ᱾
ᱟᱨ ᱱᱮᱛᱟᱨ ᱢᱟᱛᱚ ᱵᱮᱱ ᱵᱟᱰᱟᱭ ᱜᱮᱭᱟ ᱰᱟᱝᱨᱤ ᱠᱚ ᱪᱮᱛᱟ ᱵᱟᱠᱚ ᱤᱭᱟᱹ ᱦᱟᱱᱛᱮ ᱱᱟᱛᱮ ᱦᱚᱪᱚ ᱟᱠᱚ ᱠᱟᱱᱟ᱾
ᱦᱮᱸ ᱮᱠᱷᱚᱱ ᱫᱚ ᱞᱮᱱᱫᱮᱱ ᱠᱚᱦᱚᱸ ᱠᱚ ᱵᱚᱱᱫᱚ ᱟᱠᱟᱫᱟ ᱾
ᱦᱳᱭ ᱾
ᱟᱫᱚ ᱥᱤᱭᱳᱜ ᱦᱚᱸ ᱦᱟᱸᱰᱮ ᱱᱟᱰᱮ ᱡᱷᱟᱹᱞ ᱧᱚᱜ ᱵᱟᱢ ᱤᱫᱤ ᱫᱟᱲᱮᱭᱟᱜᱼᱟ ᱰᱟᱝᱨᱤ ᱥᱤᱭᱳᱜ ᱦᱚᱸ ᱾
ᱦᱮᱸ ᱦᱮᱸ ᱾
ᱟᱫᱚ ᱵᱚᱠᱚᱧ ᱛᱤᱱ ᱛᱤᱱ ᱵᱳᱭᱦᱟ ᱟᱯᱮ ᱟᱯᱮ ᱫᱚ?
ᱟᱞᱮ ᱵᱚᱭᱦᱟ ᱯᱮ ᱵᱚᱭᱦᱟ, ᱟᱯᱮ ᱜᱮ?
ᱟ. ᱞᱤᱧ ᱫᱚ ᱵᱟᱨ ᱵᱚᱭᱦᱟ ᱾
ᱦᱩᱸ ᱵᱟᱱᱟ ᱦᱚᱲ ᱜᱮᱵᱤᱱ ᱯᱟᱲᱦᱟᱜ ᱛᱟᱦᱮᱱᱟ?
ᱦᱮᱸ ᱵᱟᱱᱟ ᱦᱚᱲ ᱜᱮᱞᱤᱧ ᱯᱟᱲᱦᱟᱜ ᱜᱮᱭᱟ ᱤᱧ ᱠᱷᱚᱱ ᱫᱚ ᱦᱩᱰᱤᱧᱤ ᱢᱮᱱᱟᱭᱟ ᱾
ᱦᱮᱸ ᱯᱟᱲᱦᱟᱣ ᱦᱚᱸ ᱞᱟᱹᱠᱛᱤ ᱠᱟᱱ ᱜᱮᱭᱟ ᱾
ᱦᱮᱸ ᱟᱯᱮ ᱫᱚ ᱵᱚᱠᱚᱧ ᱚᱠᱚᱭ ᱚᱠᱚᱭ ᱠᱚ ᱢᱮᱱᱟᱜ ᱠᱚᱣᱟ?
ᱟᱹᱞᱤᱧ ᱫᱟᱫᱟ ᱵᱷᱟᱭ ᱵᱟᱨᱭᱟ ᱢᱮᱱᱟᱜ ᱠᱤᱱᱟ ᱯᱟᱲᱦᱟᱣ ᱵᱟ ᱵᱟᱹᱜᱤ ᱠᱟᱫᱟᱞᱮ ᱡᱷᱚᱛᱚ ᱦᱚᱲ ᱜᱮ ᱾
ᱥᱚᱝᱥᱟᱨ ᱨᱮᱭᱟᱜ ᱪᱟᱯ ᱢᱤᱫᱴᱟᱝ ᱛᱟᱦᱮᱸᱱᱟ ᱥᱮ ᱾
ᱦᱮᱸ ᱦᱮᱸ ᱵᱟᱯᱞᱟ ᱞᱮᱱᱠᱷᱟᱡ ᱫᱚ ᱟᱵᱚ ᱯᱟᱲᱦᱟᱣ ᱠᱚ ᱡᱚᱛᱷᱚ ᱠᱷᱮᱞᱟ ᱯᱷᱮᱞᱟ ᱡᱚᱛᱷᱚ ᱜᱮ᱾
ᱚᱻ
ᱯᱨᱳᱜᱨᱟᱢ ᱠᱚ ᱟᱯᱮ ᱟᱯᱮ ᱚᱱᱛᱮ ᱦᱩᱭᱩᱜ ᱛᱟᱦᱮᱸᱱ ᱜᱮᱭᱟ ᱥᱮ ᱵᱟᱝ?
ᱦᱮᱸ ᱦᱩᱭᱩᱜ ᱜᱮᱭᱟ ᱦᱩᱭ ᱫᱚ ᱾
ᱥᱳᱥᱟᱞ ᱢᱤᱰᱤᱭᱟ ᱠᱚᱨᱮ ᱫᱚ ᱧᱮᱞᱚᱜ ᱛᱟᱦᱮᱸᱱ ᱜᱮᱭᱟ ᱾
ᱦᱮᱸ ᱦᱮᱸ ᱟᱯᱮ ᱚᱱᱛᱮ ᱦᱩᱭᱩᱜ ᱜᱤᱭᱟ ᱥᱮ ᱵᱟᱝ?
ᱟᱞᱮ ᱱᱚᱛᱮ ᱵᱚᱞᱛᱮ ᱫᱚ ᱦᱩᱭ ᱫᱚ ᱦᱩᱭᱩᱜ ᱜᱤᱭᱟ ᱾ ᱳᱭ ᱢᱟᱱᱮ ᱢᱤᱫᱥᱚ ᱵᱟᱝ ᱢᱤᱫᱥᱚ ᱯᱟᱨᱥᱮᱱ ᱨᱮ ᱫᱚᱥ ᱯᱟᱨᱥᱮᱱ ᱦᱩᱭᱩᱜ ᱛᱟᱦᱮᱸᱱᱟ ᱾
ᱦᱮᱸ ᱾
ᱠᱷᱩᱵ ᱮᱠᱴᱟ ᱫᱚ ᱵᱟᱝ ᱦᱩᱭᱩᱜᱼᱟ ᱾
ᱚᱻ ᱾
ᱟᱯᱮ ᱚᱱᱛᱮ ᱜᱮ
ᱟᱞᱮ ᱱᱳᱛᱮ ᱫᱚᱢᱮ ᱦᱩᱭᱩᱜ ᱜᱮᱭᱟ ᱟᱫᱚ ᱪᱮᱫ ᱮᱢ ᱪᱤᱠᱟᱹᱭᱟ ᱵᱚᱠᱚᱧ ᱟᱫᱚ ᱥᱟᱱᱛᱟᱲ ᱥᱚᱢᱟᱡᱽ ᱜᱮ ᱱᱚᱝᱠᱟ ᱠᱚ ᱤᱭᱟᱹ ᱮᱴᱟᱜ ᱨᱚᱠᱚᱢ ᱪᱟᱵᱟᱭᱮᱫᱟ ᱾
ᱦᱩᱸ ᱥᱮᱨᱚᱠᱚ ᱯᱨᱳᱜᱨᱟᱢ ᱠᱷᱟᱹᱛᱤᱨ ᱟᱵᱚ ᱵᱚᱱ ᱵᱟᱹᱲᱤᱡᱚᱜ ᱠᱟᱱᱟ᱾
ᱮᱸᱻ ᱴᱟᱢᱟᱠ ᱛᱩᱢᱫᱟᱜ ᱫᱚ ᱱᱮᱛᱟᱨ ᱫᱚ ᱵᱟᱠᱚ ᱞᱟᱦᱟᱭᱮᱫᱟ ᱰᱤᱡᱮ ᱞᱟᱜᱽᱬᱮ ᱠᱚ ᱪᱮᱫ ᱠᱚᱠᱚ ᱮᱱᱮᱡ ᱮᱫᱟ ᱱᱮᱛᱟᱨ ᱫᱚ ᱾
ᱦᱩᱸ ᱦᱩᱸ ᱵᱟᱯᱞᱟ ᱵᱤᱦᱟᱹ ᱠᱚᱨᱮ ᱦᱚᱸ ᱚᱱᱠᱟᱜᱮ ᱟᱯᱮ ᱥᱮᱫ? ᱟᱫᱚ ᱢᱟᱹᱭ ᱵᱟᱹᱵᱩ ᱛᱟᱠᱚ ᱫᱚ ᱟᱫᱚ ᱟᱵᱩ ᱜᱮᱛᱚ᱾ ᱪᱮᱞᱠᱟ ᱜᱚᱜᱚ-ᱵᱟᱵᱟ ᱜᱮ ᱪᱮᱞᱠᱟ ᱥᱤᱠᱷᱟᱢ ᱮᱢᱟᱭᱟ ᱛᱚ ᱩᱱᱤ ᱚᱱᱠᱟᱜᱮ ᱧᱟᱢᱟ᱾
ᱦᱳᱭ ᱚᱱᱟ ᱦᱚᱸ ᱠᱟᱛᱷᱟ ᱜᱮ᱾
ᱟᱭ ᱯᱷᱳᱱ ᱠᱚ ᱢᱟᱹᱭ ᱵᱟᱹᱵᱩ ᱦᱚᱸᱛᱚ ᱮᱠᱷᱚᱱ ᱠᱚ ᱢᱟᱹᱭ ᱵᱟᱹᱵᱩ ᱦᱚᱛᱚᱢ ᱢᱟᱱᱮ ᱵᱟᱠᱚ ᱟᱸᱡᱚᱢᱮᱫᱟ ᱢᱮᱱ ᱠᱟᱛᱷᱟ ᱜᱚᱜᱚ-ᱵᱟᱵᱟᱣᱟᱜ᱾ ᱟᱯᱮ ᱟᱯᱮ ᱟᱯᱮ ᱚᱱᱛᱮ ᱫᱚ ᱪᱤᱠᱟᱹ ᱵᱟᱯᱞᱟ ᱫᱚ ᱵᱚᱞᱛᱮ ᱪᱤᱞ ᱞᱮᱠᱟ ᱦᱩᱭᱩᱜ ᱛᱟᱦᱮᱱᱟ ᱱᱚᱝᱠᱟ ᱛᱩᱢᱫᱟᱜ ᱴᱟᱢᱟᱠ ᱦᱚᱸ ᱥᱮ ᱰᱤᱡᱮ ᱰᱤᱡᱮ ᱮᱠᱞᱟᱜᱮ?
ᱵᱟᱱᱟᱨ ᱜᱮ ᱦᱩᱭᱳ ᱫᱚ ᱦᱩᱭᱩᱜ ᱜᱮᱭᱟ ᱟᱫᱚ ᱛᱩᱢᱫᱟᱜ ᱜᱮ ᱟᱨᱠᱤ ᱠᱟᱹᱴᱤᱡ ᱠᱚ ᱴᱨᱮᱰᱤᱥᱚᱱᱟᱞ ᱴᱟᱭᱤᱯ ᱜᱮᱠᱚ ᱠᱚᱨᱟᱣ ᱜᱮᱭᱟ ᱵᱟᱯᱞᱟ ᱠᱚᱫᱚ᱾
ᱚ ᱦᱮᱸ ᱚᱱᱟᱜᱮ
ᱚᱱᱟᱜᱮ ᱴᱷᱤᱠᱟ ᱥᱮ ᱪᱮᱫ ᱦᱮᱸ᱾
ᱦᱮᱸ ᱦᱮᱸ᱾ ᱵᱟᱝ ᱡᱷᱚᱛᱚ ᱜᱮ ᱤᱧ ᱫᱚ ᱵᱟᱹᱲᱤᱡ ᱫᱚ ᱚᱠᱟ ᱜᱮ ᱵᱟᱝ ᱡᱚᱛᱚᱜ ᱜᱮ ᱠᱤᱱᱛᱩ ᱥᱚᱢᱚᱭ ᱨᱮ ᱡᱚᱛᱚ ᱠᱚᱨᱟᱣ ᱦᱩᱭᱩᱜᱼᱟ᱾
ᱚ᱾
ᱥᱚᱢᱚᱭ ᱨᱮ ᱡᱚᱛᱚ ᱠᱚᱨᱟᱣ ᱦᱩᱭᱩᱜᱼᱟ ᱛᱩᱢᱫᱟᱜ ᱦᱮᱸ ᱟᱞᱮ ᱦᱚᱸ ᱱᱚᱛᱮ ᱵᱟᱱᱟᱨ ᱜᱮ ᱵᱟᱱᱟᱨ ᱛᱚ ᱵᱟᱱᱟᱨ ᱜᱮ ᱦᱩᱭᱩᱜᱼᱟ ᱟᱫᱚ ᱡᱚᱛᱚ ᱥᱩᱚᱢᱚᱭ ᱨᱮ
ᱚ᱾
ᱢᱟᱹᱭᱤᱠ ᱠᱚ ᱟᱱᱟ ᱥᱟᱜᱜᱮ ᱛᱟᱦᱮᱱ ᱜᱮᱭᱟ ᱟᱨ ᱛᱩᱢᱫᱟᱜ ᱴᱟᱢᱟᱠ ᱠᱚ ᱛᱟᱦᱮᱱ ᱜᱮᱭᱟ ᱾ ᱛᱮ ᱵᱤᱨᱟᱹᱨᱭᱟᱹᱛ ᱠᱚᱢ ᱪᱟᱞᱟᱜ ᱛᱟᱦᱮᱱ ᱜᱮᱭᱟ ᱥᱮ ᱵᱟᱝ?
ᱦᱩᱸ ᱪᱟᱞᱟᱣ ᱦᱩᱭᱩᱜ ᱜᱮᱭᱟ ᱪᱟᱞᱟᱣ ᱫᱚ᱾
ᱦᱮᱸ ᱚᱱᱟ ᱠᱚᱦᱚᱸ